ᱦᱮᱸ
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱨᱚᱲ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱞᱟᱹᱭ ᱫᱟᱞᱤᱧ ᱡᱚᱦᱟᱨ ᱜᱮ ᱜᱚᱢᱠᱮ?
ᱦᱮᱸ ᱡᱚᱦᱟᱨ ᱜᱮ ᱢᱟ
ᱟᱡᱚᱢ ᱧᱟᱢ ᱫᱟᱵᱤᱱ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱿
ᱞᱟᱹᱤᱫᱟᱞᱤᱧ ᱡᱚᱦᱟᱨ ᱜᱮᱼᱼ
ᱦᱮᱸ ᱦᱮᱸ ᱡᱚᱦᱟᱨ ᱜᱮ
ᱱᱟᱯᱟᱭ ᱵᱟᱲᱟ ᱜᱮᱛᱚ?
ᱦᱮᱸ ᱱᱤᱭᱟᱹ ᱜᱷᱟᱹᱲᱤ ᱫᱚ ᱵᱚᱨᱛᱚᱢᱟᱱ ᱱᱟᱯᱟᱭ ᱵᱟᱲᱟ ᱜᱮ ᱦᱟᱜ᱾ ᱟᱫᱚ ᱟᱹᱵᱤᱱ ᱜᱮ ᱚᱠᱟᱞᱮ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟᱟᱜ ᱜᱮ᱾
ᱟᱪᱪᱷᱟ ᱚᱲᱟᱜ ᱨᱮᱱ ᱦᱚᱲ ᱠᱚ?
ᱦᱮᱸ ᱚᱲᱟᱜ ᱨᱮᱱ ᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱠᱚᱣᱟ᱾ ᱪᱟᱸᱫᱚ ᱵᱚᱝᱜᱟ ᱟᱜ ᱛᱷᱩᱢ ᱫᱟᱲᱮ ᱛᱮ
ᱟᱪᱪᱷᱟ, ᱟᱪᱪᱷᱟ
ᱤᱭᱟᱹ ᱜᱚᱢᱠᱮ ᱪᱮᱫ ᱠᱚᱵᱮᱱ ᱪᱤᱠᱟᱹ ᱵᱟᱲᱟᱭᱮᱫᱟ?
ᱦ ᱴᱷᱤᱠᱟᱹ ᱵᱚᱞᱛᱮ ᱱᱚᱚᱭ ᱛᱚᱼᱼ ᱵᱚᱨᱛᱚ ᱢᱟᱱ ᱫᱚ ᱨᱚᱦᱚᱭ ᱫᱚ ᱟᱨᱟᱢᱵᱚ ᱟᱠᱟᱱᱟ ᱛᱚ
ᱟᱪᱪᱷᱟ
ᱦᱮ ᱚᱱᱟ ᱠᱷᱟᱹᱛᱤᱨ ᱛᱮ ᱦᱟᱸᱜ ᱱᱤᱛᱚᱜ ᱫᱚ ᱵᱚᱨᱛᱚᱢᱟᱱ ᱚᱲᱟᱜ ᱠᱚᱨᱮ ᱜᱮᱼᱼ ᱠᱟᱹᱴᱤᱡ ᱜᱚᱲᱚ ᱵᱟᱲᱟ ᱠᱚ ᱦᱩᱭᱩᱜ ᱠᱟᱱᱟ ᱚᱲᱟᱜ ᱦᱚᱲ ᱠᱚ᱾
ᱟᱪᱪᱷᱟ ᱦᱮᱸ ᱚᱱᱟ ᱦᱚᱸ ᱞᱟᱹᱠᱛᱤ ᱜᱮ ᱠᱟᱱᱟ ᱥᱮ ᱚᱲᱟᱜ ᱦᱚᱲ ᱵᱟᱝ ᱜᱚᱲᱚ ᱞᱮ ᱠᱷᱟᱱ ᱦᱚᱸ ᱪᱤᱠᱛᱮ ᱜᱟᱱᱚᱜ-ᱟ ᱦᱮᱸ ᱥᱮ ᱵᱟᱝ
ᱦᱮᱸ ᱦᱮᱸ ᱟᱪᱪᱷᱟ ᱟᱤᱱ ᱫᱚ ᱪᱮᱫᱟᱜ ᱠᱚ ᱰᱤᱱ ᱪᱤᱠᱟ ᱵᱟᱲᱟᱭᱟ ᱮᱟ᱾
ᱟᱹᱞᱤᱧ ᱫᱚᱼᱼ ᱱᱤᱛᱚᱝ ᱫᱚ, ᱫᱩᱲᱩᱵ ᱵᱟᱲᱟ ᱦᱩᱭ ᱟᱠᱟᱱᱟ ᱟᱨ ᱚᱲᱟᱜ ᱠᱚᱨᱮ ᱱᱟᱜ ᱦᱚᱸ, ᱪᱟᱥ ᱠᱟᱹᱢᱤ ᱠᱚᱦᱚᱸ, ᱪᱟᱞᱟᱜ ᱠᱟᱱᱟ ᱾ ᱦᱮᱸ, ᱚᱱᱟ ᱠᱚᱜᱮ ᱦᱚᱸ, ᱫᱟᱜ ᱡᱟᱹᱲᱤ ᱠᱚᱦᱚᱸ ᱛᱚ, ᱱᱤᱛᱚᱜ ᱫᱚ, ᱥᱤᱛᱩᱝ ᱫᱚ ᱵᱟᱹᱱᱩᱜᱼᱟ, ᱮᱠᱷᱮᱱ ᱫᱟᱜ ᱜᱮ ᱫᱟᱜ ᱮᱫᱟᱭ ᱾ ᱛᱟ ᱯᱚᱨᱮ ᱟᱫᱚ, ᱚᱱᱟ ᱫᱟᱜ ᱨᱮᱱᱟᱜ ᱦᱚᱸ, ᱠᱟᱹᱢᱤ ᱫᱚ ᱵᱟᱹᱱᱩᱜᱼᱟ, ᱢᱟᱱᱮ ᱫᱟᱜ ᱮᱫᱟᱭ ᱾ ᱫᱟᱜ ᱮᱫᱟᱭ, ᱟᱨᱚ ᱵᱚᱱ ᱢᱟᱱᱮ, ᱟᱹᱥᱩᱲᱮᱫ ᱛᱟᱭᱟ ᱾ ᱫᱟᱜ ᱮᱫᱟᱭ ᱟᱹᱥᱩᱲᱮᱫ ᱛᱟᱭᱟ ᱾ ᱟᱨ ᱚᱱᱟ ᱦᱚᱸ, ᱪᱷᱤᱯᱤᱠ ᱪᱷᱤᱯᱤᱠ ᱫᱟᱜ ᱮᱫᱟᱭ, ᱠᱟᱹᱴᱤᱡ ᱠᱟᱹᱴᱤᱡ, ᱱᱟᱥᱮ ᱱᱟᱥᱮ
ᱦᱮᱸᱻ, ᱱᱚᱛᱮ ᱦᱚᱸ ᱚᱱᱠᱟ ᱜᱮ, ᱫᱟᱜ ᱮᱫᱟᱭ, ᱚᱱᱠᱟ ᱜᱮ ᱫᱟᱜ ᱮᱫᱟᱭ ᱾
ᱫᱟᱜ ᱴᱟᱜ, ᱫᱟᱜ ᱡᱟᱹᱲᱤ ᱴᱟᱜ, ᱫᱟᱜ ᱡᱟᱹᱲᱤ ᱞᱮᱠᱟ ᱦᱩᱭᱩᱜ ᱢᱟ, ᱵᱟᱥ, ᱦᱮᱸ ᱥᱮ ᱵᱟᱝ ᱾
ᱦᱮᱸᱻ ᱾
ᱢᱮᱱᱠᱷᱟᱱ ᱚᱱᱠᱟ ᱛᱚ, ᱟᱨ ᱵᱟᱭ ᱫᱟᱜ ᱡᱟᱹᱲᱤ ᱮᱫᱟᱭ ᱥᱮ?
ᱦᱮᱸᱻ ᱾
ᱫᱤᱭᱮ ᱛᱟᱦᱚᱞᱮ, ᱡᱚᱢ ᱵᱟᱲᱟ ᱠᱚᱫᱚ, ᱦᱩᱭ ᱮᱱᱟ ᱥᱮ ᱵᱟᱝ?
ᱮᱸᱻᱡᱚᱢ ᱵᱟᱲᱟ ᱫᱚ ᱱᱚᱜᱼᱚᱭ ᱛᱚ, ᱠᱟᱹᱴᱤᱡ ᱞᱟᱦᱟ, ᱡᱚᱢ ᱦᱩᱭᱮᱱᱟ, ᱟᱨᱠᱤ ᱾ ᱟᱸᱼ ᱩᱰᱩᱝ ᱠᱚᱦᱚᱸ, ᱵᱟᱝ ᱜᱟᱱᱚᱜ ᱠᱟᱱᱟ ᱾ ᱱᱚᱛᱮ ᱢᱟ, ᱠᱟᱹᱴᱤᱡ ᱫᱟᱜ, ᱱᱤᱛᱚᱜ ᱦᱚᱸ, ᱡᱚᱨᱚᱜ ᱠᱟᱱ ᱜᱮᱭᱟ ᱾
ᱮᱸᱻ ᱾
ᱚᱠᱟ ᱴᱟᱜ, ᱡᱚᱨᱚᱭ ᱮᱫᱟ, ᱢᱟᱱᱮ, ᱚᱸᱻᱭ ᱵᱤᱥᱤ ᱦᱚᱸ ᱵᱟᱝᱟ ᱾ ᱟᱨ, ᱠᱷᱩᱵ ᱠᱚᱢ ᱦᱚᱸ ᱵᱟᱝᱟ, ᱢᱟᱱᱮ, ᱚᱠᱟ ᱥᱮᱱ ᱪᱟᱞᱟᱜ ᱦᱚᱸ, ᱵᱟᱝ ᱜᱟᱱᱚᱜ ᱠᱟᱱᱟ, ᱟᱨᱠᱤ ᱾
ᱚᱱᱟ ᱜᱮᱛᱚ, ᱫᱟᱜ ᱡᱟᱹᱲᱤ ᱴᱟᱜ, ᱚᱠᱟ ᱞᱮᱠᱟ ᱡᱮ, ᱫᱟᱜ ᱮᱫᱟᱭ ᱾ ᱟᱨ, ᱜᱚᱴᱟ ᱞᱚᱥᱚᱫ ᱫᱚ, ᱞᱚᱥᱚᱫ ᱜᱤᱰᱤ ᱠᱟᱜ ᱠᱟᱱᱟᱭ ᱜᱚᱴᱟᱜ ᱜᱮ ᱾ ᱟᱫᱚ ᱩᱰᱩᱜ ᱦᱚᱸ, ᱵᱟᱝ ᱜᱟᱱᱚᱜᱼᱟ, ᱚᱠᱟ ᱥᱮᱫ ᱦᱚᱸ ᱾ ᱵᱟᱝ
ᱦᱮᱸ ᱦᱮᱸ ᱾
ᱛᱟᱦᱟᱞᱮ, ᱟᱯᱮ ᱫᱚ ᱦᱟᱸᱜ ᱯᱮ, ᱮᱛᱚᱦᱚᱵ ᱠᱮᱫᱟ ᱥᱮ, ᱢᱩᱪᱟᱹᱫ ᱠᱮᱫᱟ ᱯᱮ, ᱪᱟᱥ ᱠᱟᱹᱢᱤ ᱠᱚᱫᱚ?
ᱦᱮᱸᱻ, ᱮᱛᱚᱦᱚᱵ ᱵᱚᱞᱛᱮ, ᱱᱚᱜᱼᱚᱭ ᱛᱚ, ᱥᱟᱹᱨᱫᱤ ᱦᱟᱸᱜ ᱧᱚᱞᱚᱜ ᱠᱟᱱᱟ, ᱥᱟᱹᱨᱫᱤ ᱟᱠᱟᱜᱼᱟ ᱞᱮ ᱾ ᱱᱤᱛᱚᱜ ᱫᱚ ᱛᱚ
ᱟᱸᱻᱪ ᱾
ᱟᱨ ᱠᱤᱪᱷᱩ ᱫᱤᱱ, ᱢᱳᱴᱟ ᱢᱩᱴᱤ ᱟᱨ ᱯᱩᱱ ᱢᱚᱬᱮ ᱫᱤᱱ, ᱠᱷᱟᱱ ᱜᱮ, ᱟᱞᱮ ᱥᱮᱱ ᱫᱚᱻ ᱦᱚᱭ, ᱪᱟᱵᱟ ᱜᱚᱫᱟᱞᱮ ᱾
ᱟᱻᱪᱪᱷᱟ, ᱟᱞᱮ ᱥᱮᱫ ᱫᱚ, ᱦᱚᱸᱜᱼᱚᱭ ᱮᱛᱚᱦᱚᱵᱚᱜ ᱠᱟᱱᱟ, ᱱᱮᱛᱟᱨ
ᱟᱻᱪᱪᱷᱟ, ᱪᱪᱷᱟ ᱟᱼᱪᱪᱷᱟ ᱾ ᱟᱫᱚ, ᱚᱱᱠᱟᱱ ᱫᱟᱜ ᱨᱮᱱᱟᱜ, ᱚᱱᱠᱟ ᱵᱮᱵᱚᱥᱛᱷᱟ ᱠᱚᱫᱚ, ᱡᱟᱦᱟᱱᱟᱜ ᱠᱚ, ᱵᱟᱹᱱᱩᱜᱼᱟ ᱾
ᱩᱸᱼᱦᱩᱸᱜ ᱜᱮ, ᱚᱱᱟ ᱫᱟᱜ ᱨᱮᱱᱟᱜ, ᱵᱮᱵᱚᱥᱛᱷᱟ ᱠᱚᱫᱚ ᱵᱟᱹᱱᱩᱜᱼᱟ, ᱥᱩᱫᱩ ᱥᱮᱨᱢᱟ ᱜᱟᱹᱲᱤ ᱫᱟᱜ ᱛᱮᱜᱮ ᱾ ᱟᱨ ᱵᱟᱠᱷᱟᱱ, ᱠᱮᱱᱮᱞ ᱫᱟᱜ ᱡᱩᱫᱤ, ᱦᱮᱡ ᱟᱞᱮ ᱠᱷᱟᱱ, ᱦᱮᱸ ᱾
ᱦᱮᱸᱻᱦᱮᱸᱻᱦᱮᱸ ᱾
ᱚᱱᱟ ᱠᱚᱛᱮ ᱜᱮ ᱾
ᱟᱫᱚ, ᱥᱤᱞᱩ ᱠᱚ, ᱜᱟᱰᱟ ᱠᱚ, ᱡᱟᱦᱟᱸ ᱱᱟᱹᱭ ᱠᱚ, ᱚᱱᱠᱟ ᱵᱟᱹᱱᱩᱜᱼᱟ ᱾
ᱚᱱᱟ ᱠᱚ, ᱜᱟᱰᱟ ᱠᱚᱫᱚ ᱢᱮᱱᱟᱜᱼᱟ ᱾ ᱟᱫᱚ, ᱚᱱᱟ ᱠᱟᱹᱴᱤᱡ ᱥᱟᱺᱜᱤᱧ ᱧᱚᱜ ᱜᱮᱭᱟ ᱾ ᱜᱟᱰᱟ ᱠᱚ, ᱱᱟᱹᱭ ᱠᱚᱦᱚᱸ, ᱢᱮᱱᱟᱜ ᱜᱮᱭᱟ, ᱱᱟᱹᱭ ᱠᱚᱦᱚᱸ ᱾ ᱥᱟᱺᱜᱤᱧ ᱧᱚᱜ ᱜᱮᱭᱟ ᱾ ᱟᱫᱚ ᱩᱱᱤᱦᱚᱸᱛᱚ ᱱᱟᱼᱱᱟᱹᱭ ᱫᱟᱜ ᱫᱚ, ᱩᱱᱟᱹᱜ ᱴᱟᱜ ᱫᱚ, ᱵᱟᱝ ᱞᱮ ᱧᱟᱢ ᱜᱮᱭᱟ ᱾
ᱦᱮᱸᱻ ᱾
ᱜᱟᱰᱟ ᱫᱟᱜ ᱠᱚᱦᱚᱸ ᱵᱟᱝ, ᱟᱫᱚ, ᱜᱟᱰᱟ ᱫᱷᱟᱨᱮ ᱦᱚᱸ, ᱡᱟᱦᱟᱸᱭ ᱟᱠᱚᱣᱟᱜ ᱵᱟᱹᱫᱽ ᱠᱚ ᱢᱮᱱᱟᱜᱼᱟ, ᱵᱟᱹᱫᱽ ᱠᱚ, ᱩᱱᱠᱩ ᱠᱚᱜᱮ ᱠᱚ, ᱪᱟᱥ ᱵᱟᱰᱟᱭ ᱜᱮᱭᱟ ᱾
ᱟᱻᱪᱪᱷᱟ ᱾
ᱟᱨ ᱵᱟᱝᱠᱷᱟᱱ, ᱚᱱᱮ ᱥᱮᱨᱢᱟ ᱡᱟᱹᱲᱤ ᱫᱟᱜ, ᱟᱨ ᱱᱚᱣᱟ ᱠᱮᱞᱮᱱ ᱫᱟᱜ ᱛᱮᱜᱮ ᱾
ᱟᱻ ᱪᱪᱷᱟ ᱟᱪᱪᱷᱟ ᱾
ᱫᱚᱸᱜ, ᱚᱼᱤᱭ ᱛᱚ ᱾ ᱫᱟᱜ ᱡᱟᱹᱲᱤ ᱛᱚ, ᱦᱩᱭ ᱛᱳ ᱦᱩᱭᱩᱜ ᱠᱟᱱᱟ ᱾ ᱢᱮᱱᱠᱷᱟᱱ ᱫᱟᱜ ᱡᱟᱹᱲᱤ ᱫᱚ, ᱚᱱᱮ ᱚᱱᱠᱟᱭ ᱫᱟᱜ ᱮᱫᱟ ᱾ ᱠᱟᱹᱴᱤᱡ ᱮ ᱫᱟᱜᱮᱫ ᱠᱷᱟᱱ ᱟᱨᱚᱭ ᱟᱹᱥᱩᱲᱮᱫ ᱛᱟᱭᱟ᱾
ᱦᱮᱸ ᱫᱤᱭᱮ ᱛᱟᱦᱚᱞᱮ ᱚᱱᱛᱮ ᱡᱟᱦᱟᱱᱟᱜ ᱵᱩᱨᱩ ᱯᱟᱛᱟᱼᱼ ᱠᱚ ᱚᱱᱠᱟ ᱱᱤᱛᱚᱜ ᱡᱟᱦᱟᱱᱟᱜ ᱠᱚ ᱢᱮᱞᱟ ᱯᱚᱨᱚᱵᱽ ᱠᱚ ᱚᱱᱠᱟ ᱧᱩᱛᱩᱢᱟᱱᱟᱜ ᱠᱚ, ᱚᱠᱟ ᱠᱚᱨᱮ
ᱦᱩᱸ ᱟᱫᱚ ᱱᱮᱛᱟᱨ ᱫᱚ ᱦᱚᱜ-ᱚᱭ ᱛᱚᱼᱼ ᱤᱭᱟᱹ ᱥᱟᱱ ᱥᱟᱱ ᱵᱚᱸᱜᱟ ᱪᱟᱞᱟᱜ ᱠᱟᱱᱟ ᱛᱚ ᱥᱟᱱ ᱵᱚᱸᱜᱟᱼᱼ ᱫᱚ ᱟᱫᱚ ᱚᱱᱛᱮ ᱫᱚ ᱪᱷᱟᱹᱛᱤᱠ ᱠᱚᱣᱟᱜ ᱢᱤᱫᱴᱮᱱ ᱤᱭᱟᱹ ᱢᱮᱱᱟᱜ ᱛᱟᱠᱚᱣᱟ ᱢᱟᱱᱮ ᱩᱱᱠᱩᱣᱟᱜ ᱢᱮᱞᱟ ᱦᱩᱭᱩᱜ ᱛᱟᱠᱚᱣᱟ ᱡᱟᱦᱟᱸ ᱫᱚᱠᱚ ᱢᱮᱱᱟᱼᱼ ᱥᱨᱟᱵᱚᱱᱤ ᱢᱮᱞᱟ᱾
ᱦᱩᱸ ᱦᱩᱸ
ᱚᱱᱟ ᱠᱚᱜᱮ ᱦᱩᱭᱩᱜᱼᱟ ᱦᱟᱸᱜ ᱟᱞᱮ ᱥᱮᱫ ᱫᱚ ᱱᱚᱣᱟ ᱤᱝᱨᱮᱡᱤ ᱨᱮᱱᱟᱜ ᱯᱳᱭᱞᱟᱭ ᱟᱜᱚᱥᱴ ᱠᱷᱚᱱᱟᱜ᱾ ᱮᱛᱚᱦᱚᱵᱚᱜᱼᱟ ᱠᱩᱲᱤ ᱟᱜᱚᱥᱴ ᱯᱚᱨᱡᱚᱱᱛᱚ᱾ ᱦᱮᱸ ᱟᱫᱚ ᱚᱱᱟ ᱟᱭᱢᱟ ᱨᱚᱠᱚᱢ ᱤᱭᱟᱹ ᱠᱚ᱾ ᱠᱚ ᱫᱚᱦᱚ ᱟᱠᱟᱫ ᱛᱟᱠᱚᱣᱟ ᱮᱱᱮᱡ ᱥᱮᱨᱮᱧ ᱦᱮᱸ ᱚᱱᱟ ᱠᱚᱠᱚ ᱫᱚᱦᱚ ᱟᱠᱟᱫ ᱛᱟᱠᱚᱣᱟ᱾ ᱚᱱᱟ ᱪᱷᱟᱹᱛᱤᱠ ᱠᱚᱣᱟᱜ ᱜᱮ ᱢᱮᱞᱟ ᱠᱟᱱᱟ᱾ ᱥᱟᱱᱛᱟᱲ ᱠᱚᱣᱟᱜ ᱫᱚ ᱱᱤᱛᱚᱜ ᱫᱚ ᱵᱟᱹᱱᱩᱜ ᱛᱟᱞᱵᱚᱱᱟ ᱟᱞᱮᱭᱟᱜ ᱱᱚᱛᱮ ᱫᱚ᱾ ᱛᱟᱦᱮᱸ ᱠᱟᱱᱟ ᱡᱮᱢᱚᱱ ᱚᱱᱟ ᱵᱩᱨᱩ ᱯᱟᱛᱟ ᱛᱟᱦᱮᱸ ᱠᱟᱱᱟ ᱚᱱᱟ ᱦᱚᱸᱛᱚ ᱪᱟᱵᱟᱭᱮᱱᱟ᱾
ᱟᱪᱪᱷᱟᱼᱼ
ᱦᱮᱸ ᱟᱨ ᱵᱟᱝ ᱠᱷᱟᱱ ᱥᱮ ᱤᱭᱟᱹ ᱱᱚᱜᱼᱚᱭ᱾ ᱫᱩᱨᱜᱟᱹ ᱯᱩᱡᱟᱹ ᱚᱱᱟ ᱯᱚᱨᱮ ᱜᱮᱛᱚ ᱦᱟᱸᱜ ᱯᱟᱴᱟᱵᱤᱸᱫᱟᱹ ᱦᱩᱭᱩᱜᱼᱟ ᱚᱱᱟ ᱢᱮᱱᱟᱜᱼᱟ ᱟᱨ ᱢᱤᱫᱴᱮᱱᱼᱼ
ᱟᱪᱪᱷᱟ ᱟᱪᱷᱟ ᱟᱫᱚ ᱛᱤᱱᱟᱹᱜ ᱜᱟᱱ ᱯᱮ ᱥᱩᱨᱩᱜᱼᱟ?
ᱥᱩᱨ ᱵᱚᱞᱛᱮ ᱟᱞᱮ ᱚᱸᱰᱮ ᱠᱷᱱᱟᱜ ᱫᱚ ᱦᱩᱭᱩᱜᱼᱟ ᱚᱱᱠᱟᱼᱼ ᱯᱚᱸᱭᱛᱨᱤᱥ ᱪᱚᱞᱤᱥ ᱠᱤᱞᱳᱢᱤᱴᱟᱨᱴ ᱜᱟᱱ᱾
ᱦᱮᱸ ᱛᱟᱦᱚᱞᱮ ᱛᱚ ᱠᱷᱩᱵ ᱫᱚ ᱵᱟᱯᱮ ᱥᱟᱺᱜᱤᱧ ᱜᱮᱭᱟ᱾
ᱦᱳᱭ ᱦᱮᱸ᱾
ᱦᱮᱸ
ᱟᱫᱚ ᱥᱚᱴ ᱦᱚᱨ ᱛᱮ ᱪᱟᱞᱟᱣ ᱞᱮᱠᱷᱟᱱ ᱫᱚ ᱥᱩᱨᱩᱜᱼᱟ ᱦᱮᱸ ᱟᱨ ᱡᱟᱦᱟᱸ ᱵᱟᱭᱯᱟᱥᱼᱼ ᱛᱮ ᱪᱟᱞᱟᱣ ᱞᱮᱠᱷᱟᱱ ᱫᱚ ᱠᱟᱹᱴᱤᱡ ᱥᱟᱜᱤᱧᱚᱜᱼᱟ ᱟᱨᱠᱤ᱾
ᱦᱮᱸ
ᱟᱪᱪᱷᱟ ᱚᱸᱰᱮ ᱪᱮᱛᱟ ᱚᱸᱰᱮ ᱞᱤᱧ ᱟᱸᱡᱚᱢ ᱵᱟᱲᱟᱭᱟ ᱡᱟᱦᱟᱸᱨᱮ ᱯᱟᱴᱟᱵᱤᱸᱰᱟᱹ ᱦᱩᱭᱩᱜᱼᱟ᱾
ᱦᱩᱸ
ᱚᱸᱰᱮ ᱫᱚ ᱢᱤᱫᱴᱟᱝ ᱵᱚᱸᱜᱟ ᱦᱚᱸ ᱵᱚᱸᱜᱟ ᱛᱚ ᱵᱟᱝ᱾
ᱦᱳᱭ ᱦᱳᱭ ᱦᱳᱭ᱾
ᱟᱫᱚ ᱩᱱᱤ ᱫᱚ ᱪᱤᱞᱤ ᱵᱚᱸᱜᱟ ᱠᱟᱱᱟᱭ ᱩᱱᱤᱴᱟᱜ ᱫᱚ?
ᱩᱱᱠᱤᱱ ᱫᱚ ᱦᱩᱭᱩᱜ ᱠᱟᱱᱟ ᱠᱤᱱ ᱱᱚᱸᱰᱮ ᱫᱚ ᱪᱟᱸᱫᱽ ᱟᱨ ᱵᱷᱳᱭᱨᱳᱵ ᱠᱚ ᱵᱚᱸᱜᱟ ᱟᱹᱠᱤᱱᱟ᱾ ᱢᱟᱱᱮ ᱥᱤᱫᱩ ᱠᱟᱹᱱᱩ ᱡᱟᱦᱟᱸᱭ ᱵᱟᱝᱠᱤᱱ ᱛᱟᱦᱮᱸ ᱠᱟᱱᱟ ᱥᱤᱫᱩ ᱠᱟᱹᱱᱩ ᱪᱟᱸᱫᱳ ᱵᱷᱳᱭᱨᱚᱵ᱾
ᱦᱮᱸ ᱦᱮᱸ
ᱵᱟᱝ ᱩᱱᱠᱤᱱ ᱫᱚ ᱪᱟᱸᱫᱽ ᱵᱷᱳᱨᱚᱵ ᱠᱚ ᱵᱚᱜᱟᱣᱟ ᱠᱤᱱᱟ ᱚᱰᱮ ᱫᱚ᱾
ᱦᱮᱸ ᱟᱪᱷᱟ᱾
ᱦᱮᱸ
ᱩᱱᱠᱤᱱᱟᱜ ᱵᱚᱸᱜᱟ ᱩᱯᱚᱞᱚᱠᱠᱷᱮ ᱛᱮᱜᱮ ᱚᱱᱟᱼᱼ ᱢᱮᱞᱟ ᱴᱷᱟᱺᱰᱤ ᱫᱚ ᱵᱟᱭᱥᱟᱜ-ᱟ ᱵᱟᱝ,
ᱦᱮᱡ ᱵᱟᱲᱟ ᱟᱠᱟᱱᱟ ᱱᱟᱵᱤᱱ ᱥᱮ ᱵᱟᱝ ᱚᱰᱮ ᱫᱚ?
ᱚᱸᱰᱮ ᱱᱚᱝᱠᱟ ᱦᱚᱸ ᱟᱸᱡᱚᱢ ᱞᱮᱱᱟ ᱡᱮ ᱚᱸᱰᱮᱱ ᱠᱤᱱ ᱪᱤᱞᱤ ᱵᱚᱸᱜᱟ ᱢᱤᱫᱴᱟᱝ ᱥᱮ ᱪᱤᱞᱤ ᱟᱫ ᱞᱮᱱᱟᱭ ᱥᱮ ᱠᱩᱢᱵᱩ ᱞᱮᱫᱮᱭᱟᱠᱚ ᱥᱮ ᱪᱤᱠᱟᱹ ᱠᱮᱞᱞᱮᱭᱟ ᱠᱚ᱾
ᱜᱚᱝᱠᱮ ᱢᱮᱱ ᱫᱟᱞᱤᱧ ᱡᱮ ᱚᱸᱰᱮ ᱫᱚᱵᱮᱱ ᱦᱮᱡ ᱵᱟᱲᱟᱣ ᱠᱟᱱᱟ ᱥᱮ ᱵᱟᱝ ᱱᱚᱣᱟ ᱵᱩᱨᱩ, ᱵᱩᱨᱩ ᱵᱚᱸᱜᱟ ᱫᱚ?
ᱵᱩᱨᱩ ᱵᱚᱸᱜᱟ ᱫᱚ ᱪᱟᱞᱟᱣ ᱫᱚ ᱦᱟᱸᱜ ᱵᱟᱝ ᱪᱟᱞᱟᱣ ᱦᱩᱭ ᱟᱠᱟᱱᱟ ᱪᱟᱞᱟᱣ ᱠᱟᱛᱷᱟ ᱛᱟᱦᱮᱸ ᱠᱟᱱᱟ
ᱟᱪᱪᱷᱟ ᱾
ᱟᱸᱜ ᱱᱚᱣᱟ ᱫᱟᱜᱽ ᱡᱟᱹᱲᱤ ᱠᱷᱟᱹᱛᱤᱨ ᱜᱮ ᱵᱟᱝ ᱪᱟᱞᱟᱣ ᱫᱟᱲᱮ ᱦᱩᱭ ᱟᱠᱟᱱᱟ ᱟᱨᱠᱤ ᱾
ᱟᱪᱪᱷᱟ ᱦᱮᱸ ᱪᱟᱞᱟᱣ ᱥᱮᱨᱢᱟ ᱢᱟ ᱫᱚᱢᱮ ᱫᱟᱜᱽ ᱠᱮᱫ ᱫᱚᱭ ᱾
ᱦᱟᱸ ᱾
ᱢᱮᱱᱮᱫ ᱛᱟᱦᱮᱸᱜ ᱠᱚ ᱠᱮᱱᱥᱮᱞ ᱞᱟᱠᱚ ᱠᱮᱱᱥᱮᱞ ᱞᱟᱠᱚ ᱢᱮᱱᱠᱷᱟᱱ ᱵᱟᱝ ᱠᱚᱠᱚ ᱠᱮᱱᱥᱮᱞ ᱮᱫᱟ ᱾ ᱚᱱᱠᱟ ᱜᱮ ᱟᱫᱚ ᱡᱮᱦᱤᱞᱚᱜ ᱦᱩᱭᱮᱱᱟ ᱯᱳᱭᱞᱳ ᱫᱤᱱ ᱚᱱᱟ ᱩᱞᱚᱜ ᱦᱚᱭ ᱫᱟᱜᱽ ᱞᱮᱫᱟ ᱯᱩᱭᱞᱩ ᱫᱤᱱ ᱦᱤᱞᱚᱜ ᱦᱚᱸ ᱾ ᱫᱚᱥᱟᱨ ᱫᱤᱱ ᱫᱚ ᱩᱱᱟᱹᱜ ᱫᱚ ᱵᱟᱭ ᱵᱟᱝ ᱫᱟᱜᱽ ᱜᱮ ᱵᱟᱹᱱᱩᱜᱼᱟ ᱫᱚᱥᱟᱨ ᱫᱤᱱ ᱦᱤᱞᱚᱜ ᱫᱚ ᱾
ᱦᱟᱸ ᱾
ᱵᱟᱭ ᱫᱟᱜᱽ ᱟᱠᱟᱫᱟ ᱢᱟᱱᱮ ᱯᱩᱭᱞᱩ ᱫᱤᱱ ᱫᱚ ᱫᱟᱜᱽ ᱫᱟᱜᱽ ᱡᱟᱹᱲᱤ ᱠᱚᱫᱚ ᱦᱩᱭ ᱞᱮᱱ ᱛᱟᱦᱮᱸᱜ ᱾
ᱚᱸ ᱤᱭᱟᱹ ᱛᱟᱦᱞᱮ ᱟᱵᱤᱱ ᱫᱚ ᱪᱟᱞᱟᱣ ᱣᱟᱠᱟᱱᱟ ᱵᱤᱱ?
ᱦᱮᱸ ᱟᱫᱚ ᱚᱸᱰᱮ ᱯᱮᱲᱟ ᱠᱚ ᱢᱮᱱᱟᱜ ᱠᱚ ᱛᱟᱞᱮᱭᱟ ᱛᱚ ᱚᱱᱟ ᱥᱩᱨ ᱨᱮᱜᱮ ᱾
ᱟᱪᱪᱷᱟ ᱟᱪᱪᱷᱟ ᱾
ᱦᱮᱸ ᱢᱤᱫᱴᱚᱱ ᱢᱤᱥᱨᱟ ᱦᱚᱲᱜᱮ ᱢᱤᱥᱨᱟᱹᱧ ᱦᱚᱲᱜᱮ ᱟᱫᱚ ᱟᱠ ᱚᱱᱮ ᱚᱸᱰᱮ ᱢᱟᱱᱮ ᱜᱚᱝ ᱦᱩᱭ ᱟᱠᱟᱱᱟ ᱚᱸᱰᱮ ᱜᱮ ᱾
ᱟᱪᱪᱷᱟ ᱟᱪᱪᱷᱟ ᱾
ᱪᱟᱞᱟᱣ ᱵᱟᱲᱟ ᱦᱩᱭᱩᱜ ᱜᱮᱭᱟ ᱚᱸᱰᱮ ᱡᱟᱢᱟᱭ ᱛᱟᱠᱚ ᱴᱷᱮᱱ ᱛᱚ ᱾
ᱦᱮᱸ ᱾ ᱟᱫᱚ ᱩᱱᱠᱩ ᱦᱚᱸ ᱦᱤᱨᱤ ᱫᱚᱨᱠᱟᱨ ᱠᱟᱱ ᱜᱮᱭᱟ ᱛᱚ ᱾
ᱦᱮᱸ ᱦᱮᱸ ᱾
ᱤᱭᱟᱹ ᱛᱟᱞᱦᱮ ᱚᱱᱛᱮ ᱫᱚ ᱟᱹᱰᱤ ᱜᱟᱱ ᱵᱩᱨᱩ ᱠᱚ ᱢᱮᱱᱟᱜᱼᱟ ᱛᱚ ᱾
ᱦᱮᱸ ᱵᱩᱨᱩ ᱠᱚ ᱢᱮᱱᱟᱜᱼᱟ ᱦᱩᱸ ᱾
ᱟᱪᱪᱷᱟ ᱚᱱᱟ ᱵᱩᱨᱩ ᱠᱚᱨᱮ ᱫᱚ ᱪᱤᱞᱤ ᱪᱤᱞᱤ ᱡᱤᱭᱟᱹᱞᱤ ᱠᱚ ᱡᱟᱹᱥᱛᱤ ᱵᱤᱥᱤ ᱵᱟᱠᱚ ᱧᱮᱞ, ᱧᱮᱞ ᱧᱟᱢᱚᱜ ᱜᱮᱭᱟ ᱾
ᱟᱫᱚ ᱵᱩᱨᱩ ᱠᱚᱨᱮ ᱫᱚ ᱡᱤᱭᱟᱹᱞᱤ ᱡᱤᱵᱽ ᱡᱤᱭᱟᱹᱞᱤ ᱠᱚᱫᱚ ᱛᱟᱦᱮᱸᱱ ᱜᱮᱭᱟ ᱠᱚ᱾ ᱟᱫᱚ ᱢᱮᱱᱠᱷᱟᱱ ᱟᱯᱱᱟᱨ ᱥᱚᱯᱥᱚᱢᱚᱭ ᱦᱚᱸ ᱫᱚ ᱱᱤᱛᱚᱜ ᱫᱚ ᱢᱟᱱᱮ ᱥᱟᱺᱜᱤᱧ ᱜᱮᱭᱟ ᱛᱚ ᱾ ᱱᱚᱛᱮ ᱵᱟᱝ ᱞᱤᱧ ᱞᱟᱹᱭ ᱫᱟᱲᱮ ᱭᱟᱵᱤᱱ ᱠᱟᱱᱟ ᱦᱮᱸ ᱾
ᱦᱩᱸ ᱾
ᱵᱟᱠᱷᱟᱱ ᱩᱱᱠᱩ ᱚᱱᱟ ᱠᱚᱨᱮᱱ ᱠᱷᱚᱱ ᱫᱚ ᱡᱟᱦᱟᱸᱭ ᱢᱮᱱᱟᱜ ᱩᱱᱠᱩ ᱠᱷᱟᱱ ᱫᱚᱠᱚ ᱞᱟᱹᱭ ᱫᱟᱲᱮ ᱠᱚᱼᱟ ᱟᱨ ᱠᱩ ᱢᱟᱱᱮ ᱠᱩᱠᱞᱤ ᱦᱚᱸ ᱵᱟᱝ ᱫᱚᱦᱚ ᱦᱩᱭ ᱠᱟᱱᱟ ᱩᱱᱠᱩ ᱴᱷᱮᱱ ᱡᱮ ᱱᱚᱣᱟ ᱵᱤᱨ ᱵᱩᱨᱩ ᱠᱚᱨᱮ ᱮᱸᱜ ᱪᱮᱞᱮ ᱪᱮᱞᱮ ᱡᱤᱵᱽᱼᱡᱤᱭᱟᱹᱞᱤ ᱠᱚ ᱢᱮᱱᱟᱜ ᱠᱚᱣᱟ ᱥᱮ ᱦᱤᱡᱩᱜ ᱜᱮᱭᱟ ᱠᱚ ᱾ ᱦᱮᱸ ᱵᱟᱝ ᱵᱟᱝᱠᱷᱟᱱ ᱫᱚ ᱵᱤᱨ ᱠᱚᱨᱮ ᱫᱚ ᱵᱚᱨᱚᱝ ᱞᱤᱧ ᱞᱟᱹᱭ ᱫᱟᱲᱮᱭᱟᱜ ᱵᱮᱱᱟ ᱟᱞᱮ ᱦᱚᱸ ᱵᱤᱨ ᱫᱤᱥᱚᱢ ᱜᱮ ᱾ ᱢᱮᱱᱠᱟᱱ ᱵᱤᱨ ᱠᱚᱨᱮ ᱫᱚ ᱵᱚᱨᱚᱤᱧ ᱞᱟᱹᱭ ᱫᱟᱲᱮ ᱭᱟᱵᱤᱱᱟ ᱡᱮ ᱱᱩᱠᱩ ᱦᱟᱹᱛᱤ ᱦᱮᱸ ᱱᱩᱠᱩ ᱫᱚ ᱢᱮᱱᱟᱜ ᱠᱚᱜᱮᱭᱟ ᱱᱩᱠᱩ ᱫᱚ ᱟᱞᱮ ᱥᱮᱫ ᱫᱚ ᱢᱟᱱᱮ ᱧᱟᱢ ᱠᱚᱜᱮᱭᱟᱵᱤᱱ ᱢᱟᱱᱮ ᱟᱨ ᱛᱟᱦᱮᱸᱱ ᱜᱮᱭᱟ ᱠᱚ ᱟᱞᱮᱭᱟᱜ ᱵᱤᱨ ᱨᱮᱫᱚ ᱱᱚᱝᱠᱟ᱾ ᱟᱪ ᱾ ᱱᱮᱛᱟᱨ ᱛᱚ ᱟᱨᱚ ᱟᱭᱢᱟ ᱠᱚ ᱦᱤᱡᱩᱜᱼᱟ ᱪᱮᱫᱟᱜ ᱥᱮ ᱱᱮᱛᱟᱨ ᱫᱚ ᱟᱨᱚ ᱪᱟᱥ ᱫᱤᱱ ᱠᱟᱱᱟ ᱥᱮ ᱾
ᱦᱮᱸ ᱦᱮᱸ ᱾
ᱵᱩᱨᱩ ᱵᱚᱸᱜᱟ ᱵᱤᱱ ᱦᱮᱡ ᱞᱮᱱᱟ ᱥᱮ ᱵᱟᱝ ᱱᱤᱭᱟᱹ ᱥᱮᱨᱢᱟ?
ᱵᱟᱝᱜᱮ ᱵᱟᱝᱜᱮ ᱵᱟᱝ ᱪᱟᱞᱟᱣ ᱦᱩᱭ ᱭᱟᱠᱟᱱᱟ ᱾ ᱪᱟᱞᱟᱣ ᱫᱚ ᱞᱟᱹᱭ ᱦᱳᱭᱳᱜ ᱠᱟᱱ ᱛᱟᱦᱮᱸᱫ ᱟᱫᱚ ᱚᱱᱠᱟ ᱠᱟᱹᱴᱤᱡ ᱚᱥᱩᱵᱤᱫᱟ ᱠᱷᱟᱹᱛᱤᱨ ᱜᱮ ᱵᱟᱝ ᱪᱟᱞᱟᱣ ᱵᱟᱲᱮ ᱦᱳᱭ ᱞᱮᱱᱟ᱾
ᱠᱤᱱᱛᱩ ᱤᱪᱪᱷᱟᱹ ᱫᱚ ᱢᱮᱱᱟᱜᱼᱟ ᱡᱮᱢᱚᱱ ᱵᱩᱨᱩ ᱵᱚᱸᱜᱟᱼᱼ ᱟᱨ ᱞᱮᱭᱟ ᱠᱚ ᱪᱟᱠᱚᱞ ᱛᱚᱞᱮ ᱪᱟᱠᱚᱞ ᱛᱚᱞᱮ ᱪᱷᱟᱛᱟ ᱵᱮᱱ ᱟᱸᱡᱚᱢᱚᱜᱼᱟ ᱥᱮ ᱵᱟᱝᱼᱟ?
ᱦᱮᱸ ᱪᱟᱠᱚᱞ ᱛᱟᱨᱤ ᱟᱡᱚᱢ ᱦᱳᱭ ᱠᱟᱱᱟ᱾
ᱦᱮᱸ ᱚᱸᱰᱮ ᱟᱨ ᱞᱩᱜᱩ ᱵᱩᱨᱩᱼᱼ ᱟᱡᱚᱫᱤᱭᱟᱹ ᱵᱩᱨᱩ ᱱᱚᱜᱼᱱᱟ ᱠᱚᱫᱚ ᱦᱟᱸᱜ ᱵᱟᱝ ᱧᱮᱞ ᱦᱩᱭ ᱠᱟᱱᱟ ᱱᱤᱛᱚᱜ ᱪᱟᱞᱟᱜ ᱨᱮᱱᱟᱜᱼᱼ ᱪᱷᱮᱫ ᱦᱟᱸᱜ ᱢᱮᱱᱟᱜᱼᱟ᱾
ᱦᱮᱸ ᱟᱫᱚ ᱠᱟᱛᱷᱟ ᱨᱮᱜᱮ ᱠᱚ ᱢᱮᱱ ᱠᱟᱫᱟ ᱥᱮ ᱯᱟᱹᱦᱤᱞ ᱦᱟᱯᱲᱟᱢ ᱠᱚᱼᱼ ᱡᱟᱦᱟᱸᱭ, ᱡᱩ ᱠᱚᱲᱟ ᱡᱩᱫᱤ ᱠᱟᱱ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱫᱚ ᱪᱟᱞᱟᱜ ᱢᱮ ᱦᱮᱸᱥᱮ ᱵᱟᱝ ᱟᱨ ᱠᱩᱲᱤ ᱡᱩᱫᱤ ᱠᱟᱱ ᱠᱷᱟᱱᱮᱢ ᱪᱟᱠᱚᱞᱛᱟᱹᱲᱤ ᱯᱟᱛᱟ ᱫᱚᱼᱼ ᱪᱟᱞᱟᱜ ᱢᱮ ᱟᱫᱚ ᱟᱡᱚᱫᱤᱭᱟᱹ ᱦᱚᱸ ᱥᱮᱸᱫᱽᱨᱟ ᱫᱚ ᱢᱤᱫ ᱥᱚᱴ ᱥᱮᱱ ᱦᱳᱭ ᱞᱮᱱ ᱛᱟᱦᱮᱸᱡ ᱚᱱᱟ ᱫᱚᱼᱼ ᱪᱟᱞᱟᱣ ᱮᱱ ᱥᱚᱨᱢᱟ ᱫᱚ ᱚᱱᱟ ᱞᱟᱦᱟ ᱥᱮᱨᱢᱟ ᱡᱟᱹᱱᱤᱡ ᱦᱳᱭ ᱱᱟᱠᱷᱟᱡ ᱟᱞᱮ ᱟᱹᱛᱩ ᱨᱮᱱ ᱞᱮᱼᱼ ᱥᱮᱱ ᱞᱮᱱ ᱛᱟᱦᱮᱸᱱ ᱚᱱᱠᱟ ᱛᱩᱨᱩᱭ ᱛᱩᱨᱩᱭ ᱥᱟᱛ ᱡᱚᱱ ᱞᱮᱠᱟ ᱞᱮ ᱥᱮᱱ ᱞᱮᱱ ᱛᱟᱦᱮᱸᱫ ᱟᱫᱚ ᱚᱸᱰᱮ ᱫᱚ ᱡᱷᱚᱛᱚ ᱦᱚᱲ ᱢᱤᱫ ᱢᱤᱫ ᱠᱟᱛᱮ ᱜᱮᱠᱚ ᱥᱮᱸᱫᱽᱨᱟᱭᱟ ᱛᱚᱼᱼ
ᱦᱮᱸ ᱦᱮᱸ
ᱥᱮᱱ ᱵᱟᱲᱟ ᱦᱳᱭ ᱞᱮᱱ ᱛᱟᱦᱮᱸᱡ
ᱛᱟᱞᱮ ᱚᱸᱰᱮ ᱚᱱᱠᱟᱱ ᱠᱚ ᱡᱟᱦᱟᱱ ᱠᱚ ᱡᱤᱭᱟᱹᱞᱤ ᱠᱚ ᱵᱟᱯᱮ ᱧᱮᱞ ᱧᱟᱢ ᱞᱮᱫ ᱠᱚᱣᱟ ᱢᱮᱫ ᱠᱚᱛᱮ
ᱵᱟᱝᱭᱟ ᱚᱱᱠᱟ ᱫᱚ ᱥᱮᱨᱚᱠᱚᱢ ᱫᱚ ᱵᱟᱝ ᱧᱮᱞ ᱦᱳᱭᱱᱟ ᱟᱨ ᱚᱸᱰᱮ ᱫᱚ ᱢᱟᱱᱮ ᱨᱟᱹᱥᱠᱟᱹ ᱵᱩᱡᱷᱟᱹᱜᱼᱟ ᱚᱱᱮ ᱡᱷᱚᱛᱚ ᱡᱚᱠᱷᱚᱱ ᱢᱤᱫᱴᱷᱮᱱ ᱠᱚ ᱰᱮᱨᱟᱜ ᱟᱥᱮ ᱵᱟᱝ᱾ ᱟᱫᱚ ᱟᱭᱢᱟ ᱨᱚᱠᱚᱢ ᱠᱚ ᱥᱮᱨᱮᱧᱟᱼᱼ
ᱥᱩᱥᱳ ᱥᱩᱛᱟᱹᱱ ᱰᱟᱺᱰᱤ ᱨᱮᱠᱚ ᱥᱮᱨᱮᱧ ᱮᱱᱮᱡ ᱥᱮᱨᱮᱧ ᱫᱚ ᱵᱟᱝ
ᱦᱮᱸ ᱦᱮᱸ ᱪᱮᱛᱟᱱ ᱴᱟᱸᱰ ᱨᱮ ᱡᱚᱠᱷᱚᱱ ᱠᱚ ᱥᱮᱨᱮᱧᱟ ᱚᱸᱰᱮ ᱜᱮ ᱠᱟᱹᱴᱤᱡᱼᱼ ᱨᱟᱹᱥᱠᱟᱹ ᱵᱩᱡᱷᱟᱹᱜ-ᱟ ᱟᱨ ᱥᱮᱸᱫᱽᱨᱟ ᱚᱠᱛᱚ ᱢᱟ ᱟᱫᱚ ᱱᱩᱱᱟᱹᱜ ᱦᱚᱲ ᱥᱮᱼᱼ ᱞᱟᱭᱤᱱ ᱞᱟᱭᱤᱱ ᱛᱟᱲᱟᱢ ᱦᱩᱭᱩᱜᱼᱟ ᱥᱮ
ᱦᱮᱸ ᱛᱟᱦᱚᱞᱮ ᱚᱱᱟ ᱫᱚ ᱚᱱᱟ ᱥᱩᱛᱟᱹᱱ ᱴᱟᱹᱰᱤ ᱫᱚ ᱚᱱᱟ ᱞᱟᱹᱭᱟ ᱠᱚ ᱪᱮᱛᱟᱱ ᱨᱮᱜᱮ ᱢᱮᱱᱟᱜ-ᱟ ᱵᱟᱝ ᱥᱮ?
ᱦᱩᱸ ᱦᱩᱸ
ᱛᱟᱨᱯᱚᱨ ᱠᱤᱪᱷᱩ ᱦᱚᱲ ᱫᱚᱠᱚ ᱥᱮᱸᱫᱽᱨᱟᱭ ᱮᱫᱟ ᱠᱤᱪᱷᱩ ᱦᱚᱲ ᱫᱚ ᱚᱱᱛᱮ ᱫᱟᱬᱟᱱ ᱠᱟᱱ ᱜᱮᱭᱟ ᱠᱚ ᱦᱮᱸ ᱚᱱᱮ ᱚᱱᱠᱟ ᱡᱚᱛᱚ ᱜᱮᱠᱚ ᱥᱮᱸᱫᱽᱨᱟᱭᱟ ᱵᱟᱝ ᱠᱚ ᱥᱮᱸᱫᱽᱨᱟᱭᱟ᱾
ᱵᱟᱝ ᱵᱟᱝ ᱟᱫᱚ ᱞᱟᱦᱟ ᱫᱚᱠᱚ ᱚᱱᱠᱟ ᱠᱚ ᱥᱮᱸᱫᱽᱨᱟᱭ ᱛᱟᱦᱮᱸᱫ ᱢᱚᱱᱮ ᱡᱩᱜ ᱛᱮ ᱥᱮ ᱢᱤᱫ ᱢᱚᱱᱮ ᱛᱮ ᱦᱚᱸ ᱱᱮᱛᱟᱨ ᱫᱚ ᱚᱱᱠᱟ ᱫᱚ ᱵᱟᱝ ᱜᱮ ᱟᱨᱠᱤ ᱢᱟᱱᱮ ᱢᱤᱫ ᱴᱟᱝ ᱱᱤᱭᱚᱢᱼᱼ ᱠᱟᱱᱟ ᱛᱚ ᱞᱟᱦᱟ ᱠᱷᱚᱱᱟᱜ ᱤᱧ ᱟᱹᱜᱩ ᱟᱠᱟᱱᱟ ᱚᱱᱟ ᱱᱤᱭᱚᱢ ᱛᱮᱫ ᱠᱟᱹᱴᱤᱡ ᱦᱚᱭᱛᱳ ᱠᱚ ᱯᱟᱞᱚᱱᱟ ᱚᱱᱠᱟᱞᱤᱧ ᱢᱚᱱᱮᱭᱟ ᱦᱚᱭᱛᱚ
ᱦᱮᱸ ᱡᱟᱭᱦᱳᱠ ᱱᱚᱜᱼᱚ ᱱᱚᱣᱟ ᱱᱚᱣᱟ ᱟᱹᱰᱤ ᱯᱟᱹᱦᱤᱞ ᱥᱮᱨᱣᱟ ᱠᱷᱚᱱᱟᱜ ᱜᱮ ᱥᱟᱵ ᱠᱚᱨᱟᱣ ᱢᱮᱱᱟᱜ ᱛᱟᱵᱚᱱᱟ ᱡᱮᱼᱼ ᱟᱡᱚᱫᱷᱤᱭᱟᱹ ᱵᱩᱨᱩ ᱥᱮᱸᱫᱽᱨᱟ ᱦᱮᱸ ᱥᱮ ᱵᱟᱝ
ᱦᱮᱸᱻ
ᱦᱩᱸ ᱚᱱᱟ ᱪᱟᱞᱟᱣ ᱫᱚ ᱞᱟᱹᱠᱛᱤ ᱠᱟᱱᱟ ᱚᱱᱟ ᱠᱚᱫᱚ ᱦᱮᱸ ᱥᱮ ᱵᱟᱝ? ᱪᱟᱞᱟᱣ ᱛᱚ ᱚᱱᱛᱮ ᱨᱮ ᱠᱚᱫᱚ ᱠᱚ ᱪᱟᱞᱟᱣ ᱵᱟᱲᱟᱜ ᱜᱮᱭᱟ ᱚᱱᱟ ᱟᱡᱚᱫᱤᱭᱟᱹ ᱵᱩᱨᱩ ᱥᱮᱸᱫᱽᱨᱟ ᱫᱚ?
ᱦᱮᱸ ᱪᱟᱞᱟᱣ ᱫᱚᱠᱚ ᱪᱟᱞᱟᱣ ᱵᱟᱲᱟ ᱟᱠᱟᱱ ᱜᱮᱭᱟ ᱠᱤᱪᱷᱩ ᱫᱚ ᱾
ᱦᱮᱸᱜ
ᱪᱟᱞᱟᱣ ᱠᱟᱱ ᱜᱮᱭᱟ ᱪᱟᱞᱟᱣ ᱫᱟ ᱠᱷᱩᱵᱽ ᱠᱚᱢ ᱟᱨᱠᱤ ᱾